ᱦᱮᱞᱳ ᱦᱮᱞᱳ᱾ ᱟᱧᱡᱚᱢᱚᱜ ᱠᱟᱱᱟ᱾
ᱵᱟᱭ ᱟᱸᱡᱚᱢᱚᱜ ᱠᱟᱱᱟ᱾
ᱦᱤᱛᱚᱜ-ᱦᱤᱛᱚᱜ᱾
ᱵᱟᱝ᱾
ᱟᱸᱡᱚᱢᱚᱜ ᱠᱟᱱᱟ, ᱨᱚᱲ ᱟᱸᱡᱚᱢᱚᱜ ᱠᱟᱱᱟ᱾
ᱦᱮᱸ ᱪᱮᱫᱽ ᱠᱚᱯᱮ ᱠᱟᱹᱢᱤᱭᱮᱫᱟ᱾
ᱪᱤᱠᱟᱹ ᱦᱚᱸ ᱵᱟᱝ ᱦᱚᱸᱜᱼᱚᱭ ᱫᱩᱲᱩᱵ ᱵᱟᱲᱟ ᱟᱠᱟᱱᱟᱞᱮ ᱟᱯᱮ ᱫᱚ᱾
ᱚᱸᱻ ᱟᱞᱮᱫᱚ ᱦᱚᱸ-ᱚᱭ ᱟᱫᱚ ᱦᱤᱛᱚᱜ ᱫᱚ ᱠᱟᱹᱢᱤ ᱵᱟᱹᱱᱩᱜᱼᱟ ᱠᱤᱱᱛᱩ ᱪᱟᱥ ᱵᱟᱥ ᱠᱟᱹᱢᱤ ᱫᱚ ᱟᱨᱟᱢᱵᱚ ᱠᱟᱱᱟ ᱾
ᱟᱪᱪᱷᱟ ᱫᱟᱠᱟ ᱠᱚᱯᱮ ᱡᱚᱢ ᱠᱮᱫᱟ ᱥᱮ ᱥᱟᱣᱨᱤ᱾
ᱦᱮᱸ ᱫᱟᱠᱟ ᱠᱚᱞᱮ ᱡᱚᱢ ᱥᱟᱢᱴᱟᱣ ᱟᱠᱟᱱᱟ᱾
ᱚ ᱪᱮᱜ ᱠᱚᱯᱮ ᱩᱛᱩᱭ ᱞᱮᱫᱟ᱾
ᱟᱯᱮ ᱫᱚ᱾ ᱩᱛᱩ ᱞᱮᱫᱟᱞᱮ ᱛᱮᱦᱮᱧ ᱫᱚ ᱨᱚ ᱡᱟᱛᱛᱟ ᱦᱳᱭ ᱠᱟᱱᱟ ᱾
ᱦᱚᱭ ᱛᱚ᱾ ᱚᱸᱻ
ᱟᱯᱮ ᱫᱚ ᱪᱮᱜ ᱠᱚᱯᱮ ᱪᱤᱠᱟᱹᱭ᱾
ᱟᱞᱮ ᱦᱚᱸ ᱪᱤᱠᱟᱹ ᱵᱟᱝ ᱫᱩᱲᱩᱵ ᱵᱟᱲᱟ ᱠᱟᱱᱟᱞᱮ ᱠᱟᱹᱢᱤ ᱞᱟᱸᱜᱟ ᱛᱚ ᱡᱟᱹᱯᱤᱫ ᱠᱚ ᱥᱟᱱᱟ ᱠᱟᱱᱟ᱾
ᱚ ᱛᱟ ᱪᱟᱥ ᱵᱟᱥ ᱛᱤᱱᱟᱹ ᱦᱟᱹᱨᱤᱡᱽ ᱛᱟᱯᱮ᱾
ᱪᱟᱥᱵᱟᱥ ᱦᱩᱭᱱᱟ ᱚᱨᱫᱷᱮᱠ ᱠᱟᱫᱟᱞᱮ, ᱟᱨ ᱜᱷᱩᱴᱩ ᱠᱚᱫᱚ ᱦᱟ ᱯᱮ ᱫᱟᱜ ᱵᱟᱝ ᱠᱷᱟᱡᱽ ᱾
ᱦᱮᱸ-ᱦᱮᱸ ᱟᱞᱮ ᱦᱚᱸᱜᱼᱚᱭ ᱵᱟᱹᱭ ᱦᱟᱹᱲ ᱠᱚᱜᱮᱞᱮ ᱠᱟᱹᱴᱤᱡᱽ ᱞᱮ ᱨᱚᱦᱚᱭ ᱵᱟᱲᱟ ᱠᱟᱫᱟ ᱾ ᱫᱟᱜ ᱜᱤᱭᱟᱭ ᱫᱤᱱᱜᱮ ᱳᱭᱨᱚ
ᱦᱮᱸ-ᱦᱮᱸ᱾ ᱦᱮᱸ ᱚᱱᱮ ᱚᱝᱠᱟ ᱫᱟᱜ ᱫᱟᱭᱛᱚ ᱟᱨ ᱪᱤᱠᱟ ᱥᱤᱛᱩᱝ ᱫᱟᱭ ᱾
ᱦᱮᱸ᱾ ᱛᱟᱦᱞᱮ ᱡᱟᱦᱟ ᱛᱤᱱᱟᱹᱜ ᱫᱟᱜ ᱮᱫᱟ ᱩᱱᱤᱹᱜ ᱜᱮ ᱥᱤᱛᱟᱹᱝ ᱮᱫᱟᱭ ᱫᱟᱜ ᱵᱟᱞᱮ ᱨᱚᱦᱚᱭ ᱫᱟᱲᱮᱭᱟᱜ ᱠᱟᱱᱟ᱾
ᱚ ᱟᱪᱪᱷᱟ ᱛᱟᱦᱞᱮ ᱚᱞᱚᱜ ᱯᱟᱲᱦᱟᱜ ᱠᱟᱱᱟᱢ ᱥᱮ ᱵᱟᱝ ᱛᱟᱞᱦᱮ?
ᱦᱚᱸ ᱚᱱᱟ ᱦᱚᱸ ᱦᱳᱭᱳᱜ ᱠᱟᱱᱟ ᱪᱟᱞᱟᱜ ᱠᱟᱱᱟ ᱾
ᱚ ᱛᱤᱱᱟᱹᱜ ᱨᱮᱢ ᱯᱟᱲᱦᱟᱜ ᱛᱟᱞᱦᱮ?
ᱤᱧ ᱫᱚ ᱵᱮᱥᱤ ᱫᱚ ᱵᱟᱝ ᱱᱚᱸᱜ-ᱚ ᱢᱟᱫᱽᱫᱷᱚᱢᱤᱠ ᱾
ᱟᱪᱪᱷᱟ ᱛᱟᱦᱞᱮ ᱠᱟᱹᱢᱤ ᱠᱚ ᱡᱚᱛᱚᱢ ᱵᱟᱲᱟᱭᱟ?
ᱦᱮᱸ ᱪᱤᱫᱟᱜ ᱵᱟᱝ ᱚᱞᱚᱜ ᱯᱟᱲᱦᱟᱣ ᱥᱟᱣᱛᱮ ᱠᱩᱲᱤ ᱜᱤᱫᱽᱨᱟᱹᱣᱟᱜ ᱫᱚ ᱠᱟᱹᱢᱤ ᱦᱚᱸ ᱫᱚᱨᱠᱟᱨ ᱠᱟᱱᱟ ᱥᱮ ᱾
ᱦᱳᱭ ᱠᱩᱲᱤ ᱜᱤᱫᱽᱨᱟᱹ ᱫᱚ ᱥᱮᱲᱟ ᱠᱟᱜ ᱫᱚ ᱵᱷᱟᱜᱮᱭᱟ ᱥᱮ ᱦᱟᱯᱮᱱ ᱫᱤᱱ ᱠᱟᱹᱢᱤ ᱨᱮ ᱞᱟᱜᱟᱜ-ᱟ ᱾
ᱦᱳᱭ, ᱦᱳᱭ᱾ ᱪᱤᱫᱟᱜ ᱥᱮ ᱟᱵᱚ ᱠᱩᱲᱤ ᱜᱤᱫᱽᱨᱟᱹ ᱛᱚ ᱚᱲᱟᱜ ᱨᱮᱱ ᱛᱟᱦᱮᱱᱻ ᱦᱚᱲ ᱫᱚ ᱵᱟᱝ ᱠᱟᱱᱟ ᱵᱚᱱ ᱢᱟᱱᱮ ᱱᱤᱡᱮᱨᱟᱜ ᱡᱟᱱᱟᱢ ᱚᱲᱟᱜ ᱨᱮᱫᱚ᱾ ᱟᱵᱚ ᱪᱟᱞᱟᱜ ᱦᱳᱭᱳᱜ ᱛᱟᱵᱚᱱᱟ ᱮᱴᱟᱜ ᱚᱲᱟᱜ ᱡᱟᱶᱟᱭ ᱚᱲᱟᱜ ᱾
ᱦᱳᱭ, ᱦᱳᱭ, ᱦᱳᱭ ᱾
ᱚᱱᱟ ᱠᱷᱟᱹᱛᱤᱨ ᱜᱮ ᱚᱵᱚᱥᱳᱭ ᱠᱟᱹᱢᱤ ᱫᱚ ᱠᱩᱲᱤ ᱜᱤᱫᱽᱨᱟᱹ ᱫᱚ ᱮᱸᱻ ᱥᱮᱲᱟ ᱫᱚᱨᱠᱟᱨ ᱠᱟᱱᱟ ᱾
ᱦᱮᱸ ᱥᱮᱲᱟ ᱠᱟᱜ ᱠᱷᱟᱡ ᱦᱟᱯᱮᱱ ᱫᱤᱱ ᱱᱟᱸᱜ ᱠᱷᱟᱡ ᱪᱟᱹᱠᱨᱤ ᱵᱟᱹᱠᱨᱤ ᱚᱲᱟᱜ ᱨᱮ ᱡᱩᱫᱤ ᱵᱟᱢ ᱯᱟᱲᱟᱜ ᱠᱷᱟᱡ᱾ ᱪᱟᱥ ᱵᱟᱥ ᱠᱷᱟᱡ ᱫᱚ ᱠᱟᱹᱢᱤ ᱜᱮ ᱦᱳᱭᱳᱜ-ᱟ ᱥᱮ ᱟᱨ ᱦᱮᱛᱟᱨ ᱦᱚᱲ ᱧᱟᱢ ᱦᱚᱸ ᱢᱩᱥᱠᱤᱞ ᱜᱮᱭᱟ ᱾
ᱦᱳᱭ, ᱦᱳᱭ, ᱦᱳᱭ ᱾
ᱟᱨ ᱦᱚᱲ ᱫᱚ ᱡᱚᱛᱚ ᱦᱚᱲ ᱱᱟᱜ ᱠᱷᱟᱡ ᱞᱚᱥᱚᱫ ᱞᱮᱠᱷᱟᱡ ᱠᱚ ᱡᱮ ᱯᱟᱹᱨᱤᱥᱤ ᱠᱚ ᱨᱚᱦᱚᱭ ᱛᱟᱠᱚᱣᱟ ᱾ ᱡᱟᱦᱟᱭ ᱟᱫᱚ ᱠᱟᱹᱢᱤ ᱢᱩᱱᱤᱥ ᱥᱟ ᱛᱮᱫ ᱩᱱᱤ ᱟᱥᱟ ᱫᱚ ᱟᱫᱚ ᱦᱟᱯᱮ ᱟᱡ ᱵᱟᱭ ᱨᱚᱦᱚᱭ ᱞᱮᱛᱟᱭ ᱠᱷᱟᱡ ᱛᱚᱵᱮ ᱛᱚ ᱟᱢᱟᱜᱮ ᱨᱚᱦᱚᱭᱟ ᱾
ᱦᱳᱭ, ᱦᱳᱭ, ᱦᱳᱭ᱾ ᱟᱨ ᱱᱤᱡᱮᱢ ᱥᱮᱲᱟ ᱠᱟᱜ ᱠᱷᱟᱱ ᱠᱩᱲᱤ ᱜᱤᱫᱽᱨᱟᱹ ᱡᱟᱦᱟᱭ ᱜᱮ ᱮᱱᱛᱮ᱾ ᱴᱩᱠ ᱴᱟᱠ ᱨᱮᱦᱚᱸ ᱤᱱᱟᱹ ᱨᱮᱦᱚᱸ ᱟᱢᱟᱝ ᱫᱚᱢ ᱠᱟᱹᱢᱤ ᱫᱟᱲᱮᱜ-ᱟ ᱾
ᱦᱮᱸ ᱤᱱᱟᱹ ᱠᱷᱟᱹᱛᱤᱨ ᱛᱮ ᱥᱮᱲᱟ ᱠᱟᱜ ᱫᱚ ᱵᱷᱟᱜᱮᱭᱟ ᱾
ᱦᱳᱭ, ᱦᱳᱭ ᱾ ᱥᱟᱱᱟᱢᱟᱜ ᱜᱮ ᱚᱲᱟᱜ ᱨᱮᱱᱟᱜ ᱤᱥᱤᱱ ᱵᱟᱥᱟᱝ ᱥᱩᱢᱩᱝ ᱫᱚ ᱵᱟᱝ᱾ ᱤᱥᱤᱱ ᱵᱟᱥᱟᱝ ᱡᱚᱢᱟᱢ ᱤᱱᱠᱟᱹ ᱦᱚᱸ ᱵᱟᱝ᱾ᱟᱨ ᱮᱸᱻ ᱡᱮ ᱚᱲᱟᱜ ᱨᱮᱱᱟᱜ ᱜᱮ ᱚᱱᱟ ᱜᱤᱧ ᱠᱟᱹᱢᱤᱭᱟ ᱚᱱᱟ ᱫᱚ ᱵᱟᱝ ᱢᱟᱴᱷᱮ ᱜᱷᱟᱴᱮ ᱦᱚᱸ ᱚᱵᱚᱥᱳᱭ ᱥᱮᱲᱟ ᱫᱚᱨᱠᱟᱨ ᱾
ᱦᱮᱸ ᱚᱵᱚᱥᱳᱭ ᱥᱮᱲᱟ ᱫᱚᱨᱠᱟᱨ ᱜᱮ᱾
ᱢᱟᱱᱮ ᱟᱢ ᱫᱚᱢᱻ ᱥᱤᱛᱩᱝ, ᱞᱚᱞᱚ, ᱦᱚᱭ, ᱦᱤᱸᱥᱤᱫ ᱡᱷᱚᱛᱚ ᱜᱮ ᱚᱱᱟ ᱠᱚᱫᱚ ᱥᱟᱦᱟᱣ ᱫᱚᱨᱠᱟᱨ ᱾ ᱢᱟᱱᱮ ᱚᱱᱟ ᱠᱚᱫᱚ ᱟᱵᱚᱣᱟᱜ ᱫᱚ ᱞᱳᱠᱟᱞ ᱜᱤᱫᱽᱨᱟᱹ ᱠᱟᱱᱟ ᱵᱚᱱ ᱛᱚ, ᱟᱵᱚ ᱫᱚ᱾ ᱟᱵᱚ ᱢᱟ ᱵᱤᱫᱮᱥ ᱨᱮᱱ ᱫᱚ ᱵᱟᱝ ᱠᱟᱱᱟ ᱵᱚᱱ᱾ ᱟᱵᱚ ᱫᱚ ᱟᱹᱛᱩ ᱫᱤᱥᱚᱢ ᱨᱮ ᱠᱟᱱᱟ ᱵᱚᱱ᱾ ᱫᱤᱥᱚᱢ ᱨᱮᱱ ᱜᱤᱫᱽᱨᱟᱹ ᱠᱚᱫᱚ ᱡᱷᱚᱛᱚ ᱠᱟᱹᱢᱤ ᱜᱮ ᱥᱮᱲᱟ ᱫᱚᱨᱠᱟᱨ ᱠᱟᱱᱟ᱾
ᱦᱳᱭ ᱚᱱᱟ ᱦᱚᱸ ᱞᱟᱹᱭ ᱟᱠᱚ ᱡᱮ ᱥᱤᱛᱩᱝ ᱨᱮ ᱛᱟᱦᱮᱸ ᱫᱟᱲᱮᱭᱟᱜ ᱠᱷᱟᱱ ᱨᱳᱜᱽ ᱟᱡᱟᱨ ᱠᱚ ᱵᱟᱝ ᱦᱳᱭᱳᱜ-ᱟ, ᱫᱟᱜ ᱡᱟᱹᱯᱩᱫ ᱦᱚᱸ ᱚᱱᱠᱟ ᱜᱮ ᱨᱩᱣᱟᱹ ᱦᱟᱹᱥᱩ ᱠᱚ ᱵᱟᱝ ᱦᱳᱭᱳᱜ-ᱟ᱾
ᱦᱳᱭ ᱚᱱᱟ ᱫᱚᱢ ᱥᱟᱦᱟᱣ ᱞᱮᱠᱷᱟᱱ᱾
ᱦᱩᱸ᱾
ᱚᱱᱟ ᱜᱮ ᱡᱷᱚᱛᱚ ᱨᱮᱜᱮ ᱛᱟᱦᱮᱸ ᱫᱚᱨᱠᱟᱨ ᱡᱷᱚᱛᱚ ᱨᱮᱜᱮ ᱮᱸᱰᱮ ᱠᱷᱟᱱ ᱫᱚᱢ ᱥᱟᱦᱟᱣ ᱞᱟᱦᱟ ᱫᱟᱲᱮᱜ-ᱟ᱾ ᱟᱨ ᱠᱳᱱᱳ ᱚᱥᱩᱵᱤᱫᱷᱟ ᱟᱢᱟᱜ ᱚᱥᱩᱠ ᱵᱤᱦᱩ ᱟᱢᱟᱜ ᱪᱮᱫ ᱦᱚᱸ ᱵᱟᱝ ᱦᱳᱭᱳᱜ-ᱟ᱾
ᱦᱳᱭ᱾ ᱚᱱᱟ ᱠᱷᱟᱹᱛᱤᱨ ᱜᱮ ᱠᱟᱹᱢᱤ ᱥᱮᱲᱟ ᱜᱮ ᱵᱷᱟᱹᱜᱮ᱾
ᱦᱩᱸ᱾
ᱱᱚᱸᱜ-ᱚᱭ ᱡᱮᱢᱚᱱ ᱤᱧ ᱱᱤᱛᱳᱜ ᱤᱧ ᱯᱟᱲᱦᱟᱜ ᱠᱟᱱ ᱜᱮᱭᱟ ᱦᱮᱸ ᱥᱮ ᱵᱟᱝ? ᱦᱮᱛᱟᱨᱟᱜ ᱡᱩᱜᱽ ᱨᱮ ᱛᱚ ᱦᱮᱸ, ᱛᱟᱦᱚᱞᱮ ᱟᱢ
ᱦᱩᱸ᱾
ᱪᱟᱞᱟᱣᱱᱟ ᱧᱮᱞ ᱠᱤᱫᱤᱧ ᱮᱸ ᱦᱳᱭᱛᱚ ᱩᱸ ᱡᱟᱦᱟᱸᱭ ᱦᱚᱲ ᱮᱱᱛᱮᱫ ᱥᱚᱢᱯᱚᱨ ᱠᱚ ᱥᱟᱝ ᱢᱮᱥᱟᱞ ᱢᱮᱱᱟᱜ ᱛᱟᱭᱟ, ᱩᱱᱤ ᱡᱩᱫᱤᱢ ᱧᱮᱞ ᱠᱮᱫᱮᱭᱟ ᱡᱮ ᱟᱹᱰᱤ ᱵᱷᱟᱜᱮᱭᱟᱭ ᱟᱨ ᱱᱟᱯᱟᱭ ᱩᱱᱤ ᱞᱮᱠᱟᱛᱮᱢ ᱪᱟᱞᱟᱣᱱᱟ, ᱪᱟ ᱠᱟᱛᱮᱜ ᱧᱮᱞ ᱪᱟᱹᱥᱤ ᱵᱟᱹᱥᱤ ᱚᱲᱟᱜ ᱢᱟᱱᱮ ᱦᱟᱥᱟ, ᱦᱮᱸ ᱢᱟᱱᱮ ᱚᱵᱚᱥᱛᱷᱟ ᱠᱷᱟᱨᱟᱯ ᱚᱱᱠᱟ ᱫᱚ ᱟᱵᱟᱨ ᱮᱸ ᱪᱟᱥ ᱵᱟᱢ ᱪᱟᱥ ᱞᱮᱠᱷᱟᱱ ᱥᱮ ᱦᱚᱲᱟᱜ ᱠᱟᱹᱢᱤ ᱵᱟᱢ ᱪᱟᱞᱟᱣ ᱞᱮᱱᱠᱷᱟᱱ ᱟᱢᱟᱜ ᱫᱤᱱ ᱜᱮ ᱵᱟᱝ ᱪᱟᱞᱟᱜᱼᱟ᱾ ᱚᱱᱮ ᱡᱚᱢ ᱧᱩ ᱵᱮᱯᱟᱨ ᱢᱮᱱᱟᱜᱼᱟ, ᱠᱟᱹᱢᱤ ᱞᱮᱠᱷᱟᱱ ᱫᱚ᱾ ᱵᱟᱢ ᱥᱮᱬᱟ ᱞᱮᱠᱷᱟᱱ ᱪᱤᱠᱟᱹᱛᱮᱢ ᱠᱟᱹᱢᱤ ᱠᱮᱭᱟ ᱥᱮ?
ᱦᱳᱭ ᱟᱨ ᱡᱟᱶᱟᱭ ᱚᱲᱟᱜ ᱨᱮ ᱥᱮᱱ ᱠᱟᱛᱮᱫ ᱫᱚ ᱠᱩᱲᱤ ᱜᱤᱫᱽᱨᱟᱹ ᱫᱚ ᱵᱟᱠᱚ ᱦᱮᱸ ᱟᱨ ᱡᱟᱶᱟᱭ ᱚᱲᱟᱜ ᱨᱮ ᱥᱮᱱ ᱠᱟᱛᱮᱜ ᱠᱩᱲᱤ ᱜᱤᱫᱽᱨᱟᱹ ᱛᱚ ᱟᱨ ᱵᱟᱠᱚ ᱟᱵᱚ ᱫᱚ ᱵᱟᱠᱚ ᱫᱩᱲᱩᱵ ᱠᱟᱛᱮᱫ ᱫᱚ ᱟᱨ ᱵᱟᱠᱚ ᱡᱚᱢ ᱦᱚᱪᱚ ᱵᱚᱱᱟ ᱥᱮ?
ᱵᱟᱝ ᱵᱟᱝ ᱵᱟ᱾
ᱢᱟᱱᱮ ᱡᱟᱦᱟᱸ ᱞᱮᱠᱟ ᱜᱮ ᱠᱟᱹᱢᱤ ᱫᱚ ᱦᱩᱭᱩᱜ ᱜᱮᱭᱟ ᱚᱲᱟᱜ ᱨᱮᱱᱟᱜ ᱦᱚᱸ, ᱟᱨ ᱵᱟᱨᱦᱮ ᱦᱚᱸ ᱪᱟᱞᱟᱜ ᱜᱮ ᱫᱚᱨᱠᱟᱨ ᱦᱮᱸ ᱥᱮ ᱡᱚᱠᱷᱚᱡ ᱡᱩᱫᱤ ᱡᱚᱢ ᱠᱚ ᱵᱟᱝ ᱠᱩᱲᱟᱹᱜᱼᱟ᱾
ᱦᱳᱭ ᱦᱳᱭ᱾
ᱚᱱᱟ ᱠᱚ ᱫᱤᱠ ᱫᱤᱭᱟᱹ ᱦᱚᱸ᱾ ᱚᱲᱟᱜ ᱨᱮᱱᱟᱜ ᱛᱮᱫᱚ ᱵᱟᱝ ᱦᱳᱭᱳᱜᱼᱟ ᱥᱮ ᱵᱟᱭᱨᱮ ᱦᱚᱸ ᱪᱟᱞᱟᱜ ᱦᱳᱭᱳᱜᱼᱟ, ᱠᱟᱹᱢᱤ᱾
ᱦᱳᱭ ᱦᱳᱭ ᱦᱳᱭ᱾
ᱩᱸ᱾
ᱦᱮᱸ?
ᱦᱳᱭ ᱯᱟᱲᱦᱟᱣ ᱠᱚᱫᱚ᱾ ᱦᱮᱸ ᱞᱮᱭ ᱫᱤᱧ ᱟᱢᱟᱝ ᱯᱟᱲᱦᱟᱣ ᱠᱚ ᱛᱤᱱᱟᱹᱜ ᱯᱟᱲᱦᱟᱣ ᱠᱟᱱᱟ ᱥᱮ ᱯᱟᱲᱦᱟᱜ ᱠᱟᱱ ᱜᱮᱭᱟ?
ᱤᱧᱫᱩᱧ ᱯᱟᱲᱦᱟᱜ ᱠᱟᱱ ᱜᱮᱭᱟ ᱯᱟᱲᱦᱟᱣ ᱫᱚ, ᱤᱧᱫᱚ ᱥᱮᱵᱷᱮᱱ ᱨᱤᱧ ᱯᱟᱲᱦᱟᱜ ᱠᱟᱱᱟ᱾
ᱚ ᱛᱚ ᱥᱮᱵᱷᱮᱱ ᱠᱩᱞ ᱨᱮᱢ ᱯᱟᱲᱦᱟᱜ ᱠᱟᱱᱟ?
ᱤᱧ ᱫᱚ ᱯᱟᱲᱦᱟᱜ ᱠᱟᱹᱱᱤᱝ ᱵᱚᱨᱫᱷᱚᱢᱟᱱ ᱤᱥᱠᱩᱞ ᱨᱮ᱾
ᱚ᱾
ᱦᱮᱞᱳ ᱪᱮᱫ ᱵᱤᱱ ᱞᱮᱭ ᱠᱮᱫᱟ?
ᱦᱮᱸ ᱢᱮᱱᱟᱜ ᱠᱚᱣᱟ ᱤᱧ ᱫᱟᱫᱟ ᱢᱮᱱᱟᱭᱟᱭ᱾